ᱦᱮᱞᱳ
ᱦᱮᱸ ᱦᱮᱞᱳ
ᱦᱮᱞᱳ ᱜᱚᱢᱠᱮ ᱦᱮᱸ ᱜᱚᱢᱠᱮ ᱟᱸᱡᱚᱢᱚᱜ ᱠᱟᱱᱟ ᱡᱚᱦᱟᱨ ᱜᱮ
ᱦᱮᱸ ᱡᱚᱦᱟᱨ ᱡᱚᱦᱟᱨ ᱜᱮ ᱤᱧ ᱯᱟᱦᱴᱟ ᱥᱮᱫ ᱠᱷᱚᱱ ᱦᱚᱸ
ᱦᱮᱞᱳ
ᱦᱮᱸ ᱟᱸᱡᱚᱢᱚᱜ ᱠᱟᱱᱟ ᱜᱚᱝᱠᱮ
ᱦᱮᱸ ᱜᱚᱝᱠᱮ ᱟᱸᱡᱚᱢᱚᱜ ᱠᱟᱱᱟ ᱟᱨ ᱜᱚᱝᱠᱮ ᱢᱟᱱᱮ ᱚᱲᱟᱜ ᱫᱚ ᱚᱠᱟᱨᱮ? ᱚ
ᱚᱲᱟᱜ ᱫᱚ ᱚᱲᱟᱜ ᱫᱚ ᱦᱩᱭᱩᱜ ᱠᱟᱱᱟ ᱱᱚᱣᱟ ᱤᱭᱟᱹ ᱥᱮᱫ ᱡᱷᱟᱲᱜᱨᱟᱢ
ᱚ ᱡᱷᱟᱲᱜᱨᱟᱢ ᱫᱚ ᱚᱠᱟ ᱡᱟᱭᱜᱟ ᱫᱚ
ᱦᱚᱸ ᱡᱷᱟᱲᱜᱨᱟᱢ ᱱᱚᱣᱟ ᱥᱤᱞᱫᱟᱹ
ᱚ ᱟᱪᱪᱷᱟ ᱟᱪᱪᱷᱟ ᱟᱪᱪᱷᱟ ᱜᱚᱝᱠᱮ ᱦᱟ ᱟᱞᱤᱧ ᱢᱤᱫᱴᱮᱱ ᱛᱟᱨᱯᱚᱨ ᱠᱩᱠᱞᱤ ᱞᱤᱧ ᱫᱚᱦᱚᱭᱮᱫᱼᱟ ᱦᱮᱸᱥᱮ
ᱦᱮᱸ ᱢᱟ ᱞᱟᱹᱭ ᱢᱮ
ᱠᱩᱠᱞᱤ ᱫᱚ ᱦᱩᱭᱩᱜ ᱠᱟᱱᱟ ᱠᱩᱠᱞᱤ ᱫᱚ ᱦᱩᱭᱩᱜ ᱠᱟᱱᱟ ᱱᱚᱝᱠᱟ ᱡᱟᱦᱟᱸ ᱟᱵᱚᱦᱟᱜ ᱡᱟᱦᱟᱸ ᱵᱚᱱ ᱵᱟᱯᱞᱟᱜ ᱫᱚ ᱦᱮᱸᱥᱮ ᱵᱟᱯᱞᱟᱨᱮ ᱟᱵᱚᱣᱟᱜ ᱵᱟᱯᱞᱟ ᱦᱟᱸᱜ ᱛᱤᱱᱟᱹᱜ ᱨᱮᱠᱚᱢᱟᱜ ᱦᱮᱱᱟᱜ ᱟᱠᱟᱫᱟ
ᱵᱟᱯᱞᱟ ᱫᱚ ᱥᱮᱫᱟᱭ ᱫᱚ ᱟᱹᱰᱤ ᱟᱹᱰᱤ ᱟᱭᱢᱟ ᱜᱮ ᱛᱟᱦᱮᱸ ᱠᱟᱱᱟ᱾ ᱮᱭᱟᱭ ᱜᱚᱴᱟᱝ ᱞᱮᱠᱟ ᱛᱟᱦᱮᱸ ᱠᱟᱱᱟ ᱟᱫᱚ ᱱᱤᱛᱚᱜ ᱫᱚ ᱯᱮᱭᱟ ᱢᱮᱱᱟᱜᱼᱟ ᱡᱟᱦᱟᱸ ᱫᱚ ᱧᱮᱞᱚᱜ ᱠᱟᱱᱟ ᱠᱚᱸᱰᱮᱞ ᱧᱟᱯᱟᱢ ᱾ ᱟᱨ ᱥᱟᱨ ᱥᱟᱹᱜᱩᱱ ᱟᱨ ᱢᱤᱫᱴᱮᱱ ᱴᱩᱝᱠᱤ ᱫᱤᱯᱤᱞ ᱟᱫᱚ ᱥᱟᱨ ᱥᱟᱹᱜᱩᱱ ᱵᱟᱯᱞᱟ ᱵᱟᱯᱞᱟᱜ ᱜᱮ ᱡᱷᱚᱛᱚ ᱠᱷᱚᱱ ᱫᱚ ᱡᱟᱹᱥᱛᱤ ᱧᱮᱞᱚᱜ ᱠᱟᱱᱟ ᱱᱤᱭᱟᱹ ᱚᱠᱛᱚ ᱫᱚ
ᱵᱟᱯᱞᱟ ᱨᱮᱱᱟᱜ ᱟᱪᱪᱷᱟ ᱟᱪᱪᱷᱟ ᱦᱳᱭ ᱟᱨ ᱵᱟᱯᱞᱟ ᱨᱮᱱᱟᱜ ᱵᱷᱟᱜᱽ ᱠᱚᱫᱚ ᱦᱟᱸᱜ ᱵᱟᱹᱱᱩᱜ ᱟᱠᱟᱫᱟ ᱚᱠᱟ ᱞᱮᱠᱟᱛᱮ ᱦᱟᱸᱜ
ᱵᱟᱯᱞᱟ ᱨᱮᱱᱟᱜ ᱵᱷᱟᱜᱽ ᱠᱚᱫᱚ ᱚᱱᱟ ᱢᱮᱱᱟᱜ ᱜᱮᱭᱟ ᱟᱫᱚ ᱟᱹᱨᱤ ᱞᱮᱠᱟᱛᱮ ᱡᱚᱨ ᱥᱟᱵ ᱠᱚᱸᱰᱮᱞ ᱧᱟᱯᱟᱢ ᱵᱟᱯᱞᱟ ᱨᱮᱱᱟᱜ ᱫᱚ ᱠᱟᱹᱴᱤᱡ ᱠᱟᱹᱢᱤ ᱠᱟᱡᱽ ᱠᱚ ᱵᱷᱮᱜᱟᱨ ᱜᱮᱭᱟ ᱟᱨ ᱴᱩᱝᱠᱤ ᱫᱤᱯᱤᱞ ᱦᱚᱸ ᱠᱟᱹᱴᱤᱡ ᱚᱱᱟ ᱨᱮᱱᱟᱜ ᱠᱟᱹᱢᱤ ᱠᱟᱡ ᱦᱚᱸ ᱠᱟᱹᱴᱤᱡ ᱵᱷᱮᱜᱟᱨ ᱜᱮᱭᱟ ᱛᱟᱨᱯᱚᱨᱮ ᱥᱟᱨ ᱥᱟᱹᱜᱩᱱ ᱵᱟᱯᱞᱟ ᱨᱮᱱᱟᱜ ᱠᱟᱹᱢᱤ ᱠᱟᱡ ᱦᱚᱸ ᱵᱷᱮᱜᱟᱨ ᱜᱮᱭᱟ ᱟᱫᱚ ᱡᱷᱚᱛᱚ ᱠᱷᱚᱱ ᱡᱟᱹᱥᱛᱤ ᱠᱟᱹᱢᱤ ᱫᱚ ᱢᱮᱱᱟᱜᱼᱟ ᱥᱟᱨ ᱥᱟᱹᱜᱩᱱ ᱵᱟᱯᱞᱟ ᱨᱮᱜᱮ
ᱦᱚᱭ ᱟᱨᱚ ᱟᱨ ᱢᱤᱫᱴᱮᱱ ᱡᱤᱱᱤᱥ ᱦᱩᱭᱩᱜ ᱠᱟᱱᱟ ᱱᱚᱜᱼᱚᱭ ᱡᱮ ᱵᱟᱯᱞᱟᱨᱮ ᱟᱵᱚ ᱦᱚᱸ ᱴᱟᱢᱟᱠ ᱛᱩᱢᱫᱟᱜ ᱵᱟᱹᱜᱤ ᱠᱟᱛᱮ ᱦᱚᱸᱜᱚᱭ ᱰᱤᱡᱮ ᱵᱚᱠᱥ ᱛᱮᱵᱚᱱ ᱮᱱᱮᱡ ᱠᱟᱱᱟ ᱟᱨᱠᱤ ᱚᱱᱟ ᱵᱟᱨᱮᱛᱮ ᱠᱟᱹᱴᱤᱡ ᱟᱹᱞᱤᱧ ᱠᱟᱹᱡ ᱵᱟᱲᱟᱭ ᱵᱩᱡᱷᱟᱹᱣ ᱜᱮᱭᱟ ᱢᱟᱱᱮ ᱪᱮᱫᱟᱜ
ᱦᱮᱸ ᱱᱚᱣᱟ ᱫᱚ ᱦᱩᱭᱩᱜ ᱠᱟᱱᱟ ᱡᱟᱹᱥᱛᱤ ᱧᱮᱞᱚᱜ ᱠᱟᱱ ᱜᱮᱭᱟ ᱛᱩᱢᱫᱟᱜ ᱴᱟᱢᱟᱠ ᱵᱟᱫ ᱠᱟᱛᱮᱫ ᱰᱤᱡᱮ ᱵᱚᱠᱥ ᱟᱛᱮᱫ ᱮᱱᱮᱡ ᱥᱮᱨᱮᱧ ᱦᱩᱭᱩᱜ ᱠᱟᱱᱟ ᱢᱮᱱᱠᱷᱟᱱ ᱱᱤᱛᱚᱜ ᱫᱚ ᱢᱤᱫᱴᱮᱱ ᱱᱟᱣᱟ ᱢᱤᱫᱴᱮᱱ ᱡᱩᱜ ᱦᱮᱡ ᱟᱠᱟᱱᱟ ᱟᱨ ᱡᱩᱜ ᱥᱟᱶᱛᱮ ᱱᱤᱛᱚᱜ ᱛᱟᱞ ᱢᱤᱞᱟᱹᱣ ᱠᱟᱛᱮᱜ ᱜᱮ ᱪᱟᱞᱟᱣ ᱦᱩᱭᱩᱜ ᱛᱟᱵᱚᱱᱟ ᱱᱤᱛᱚᱜ ᱡᱟᱦᱟᱸ ᱞᱮᱠᱟ ᱧᱮᱞ ᱵᱤᱱ ᱟᱹᱵᱤᱱ ᱵᱤᱱ ᱞᱟᱹᱭᱫᱟ ᱰᱤᱡᱮ ᱵᱚᱠᱥ ᱛᱚ ᱮᱱᱮᱡ ᱦᱩᱭᱩᱜ ᱠᱟᱱᱟ ᱛᱩᱢᱫᱟᱹᱜ ᱴᱟᱢᱟᱠ ᱫᱚ ᱪᱮᱫᱟᱜ ᱵᱟᱝ ᱢᱮᱱᱠᱷᱟᱱ ᱱᱚᱣᱟ ᱫᱚ ᱢᱤᱫᱴᱮᱱ ᱡᱮᱱᱟᱨᱮᱥᱚᱱ ᱨᱮ ᱦᱮᱡ ᱟᱠᱟᱱᱟ ᱱᱤᱛᱚᱜ ᱱᱚᱝᱠᱟ ᱜᱮ ᱠᱤᱱᱛᱩ ᱱᱚᱣᱟ ᱦᱚᱸ ᱧᱮᱞ ᱵᱤᱱ ᱱᱚᱣᱟ ᱰᱷᱮᱹ ᱦᱚᱸ ᱵᱟᱝ ᱛᱟᱦᱮᱱᱟ ᱵᱮᱥᱤ ᱫᱤᱱ ᱾ ᱚᱱᱟ ᱦᱚᱸ ᱵᱟᱹᱭ ᱵᱟᱹᱭᱛᱮ ᱵᱚᱫᱚᱞᱚᱜᱼᱟ ᱛᱚᱵᱮ ᱦᱮᱸ ᱢᱟᱱᱮ ᱢᱟᱨᱮᱭᱟᱜ ᱡᱟᱦᱟᱸ ᱴᱨᱟᱰᱤᱥᱚᱱᱟᱞ ᱮᱱᱮᱡ ᱥᱮᱨᱮᱧ ᱢᱮᱱᱟᱜᱼᱟ ᱚᱱᱟ ᱫᱚ ᱡᱤᱭᱟᱹᱲ ᱫᱚᱦᱚ ᱞᱟᱹᱠᱛᱤ ᱠᱟᱱ ᱛᱟᱵᱚᱱᱟ
ᱟᱪᱪᱷᱟ ᱟᱪᱪᱷᱟ ᱦᱳᱭ ᱟᱫᱚ ᱟᱹᱞᱤᱧᱟᱜ ᱢᱮᱱᱫᱚ ᱱᱚᱝᱠᱟ ᱜᱮ ᱡᱟᱦᱟᱸ ᱫᱚ ᱢᱟᱲᱟᱝ ᱛᱮ ᱡᱟᱦᱟᱸ ᱦᱮᱱᱟᱜ ᱛᱟᱵᱚᱱ ᱫᱚ ᱢᱟᱨᱮᱭᱟᱜ ᱡᱟᱦᱟᱸ ᱢᱟᱨᱮ ᱠᱚ ᱦᱟᱯᱲᱟᱢ ᱠᱚᱣᱟᱜ ᱡᱟᱦᱟᱸ ᱤᱭᱟᱹ ᱞᱮᱠᱟᱛᱮ ᱯᱩᱨᱩᱫᱷᱩᱞ ᱠᱚᱣᱟᱜ ᱦᱟᱲᱟᱢ ᱠᱚᱣᱟᱜ ᱢᱟᱱᱮ ᱢᱟᱲᱟᱝ ᱠᱷᱚᱱᱟᱜ ᱡᱟᱦᱟᱸ ᱦᱩᱭ ᱦᱮᱡ ᱟᱠᱟᱱᱟ ᱟᱨᱠᱤ ᱟᱹᱞᱤᱧ ᱫᱚᱞᱤᱧ ᱢᱮᱱᱟ ᱡᱮ ᱤᱱᱟᱹᱜᱮ ᱡᱩᱫᱤ ᱵᱚᱱ ᱡᱟᱦᱟᱸ ᱟᱵᱚᱣᱟᱜ ᱨᱩ ᱨᱟᱦᱟ ᱡᱟᱦᱟᱸ ᱟᱵᱚ ᱛᱮ ᱡᱟᱦᱟᱸ ᱵᱚᱱ ᱟᱸᱡᱚᱢ ᱛᱮᱵᱚᱱ ᱮᱱᱮᱡ ᱮᱫᱟ ᱢᱟᱱᱮ ᱡᱟᱦᱟᱸ ᱞᱮᱠᱟ ᱟᱸᱡᱚᱢᱚᱜ ᱫᱚ ᱟᱹᱰᱤ ᱢᱚᱸᱡᱽ ᱥᱟᱺᱦᱤᱡ ᱟᱨ ᱱᱚᱣᱟ ᱢᱟ ᱟᱵᱚᱢ ᱢᱟ ᱨᱩ ᱨᱟᱦᱟ ᱫᱚ ᱦᱟᱱᱮ ᱪᱮᱫ ᱰᱤᱡᱮ ᱵᱚᱠᱥ ᱞᱮᱠᱟ ᱦᱟᱱᱮ ᱰᱷᱟᱥ ᱰᱷᱩᱥ ᱟᱨᱠᱤ ᱚᱱᱟ ᱫᱚ ᱟᱨᱠᱤ ᱚᱠᱟᱞᱮᱠᱟᱪᱝ ᱟᱨᱠᱤ
ᱚᱱᱟᱜᱮ ᱚᱱᱟᱜᱮ ᱟᱫᱚ ᱱᱤᱛᱚᱜ ᱢᱤᱫᱴ ᱡᱩᱜᱽ ᱦᱮᱡ ᱟᱠᱟᱱᱟ ᱱᱟᱣᱟ ᱡᱮᱱᱟᱨᱮᱥᱚᱱ ᱦᱮᱡ ᱟᱠᱟᱱᱟ ᱟᱵᱚ ᱡᱚᱠᱷᱚᱱ ᱠᱟᱹᱴᱤᱡ ᱵᱚᱱ ᱛᱟᱦᱮᱸ ᱠᱟᱱᱟ ᱢᱮᱱ ᱱᱚᱝᱠᱟ ᱢᱟ ᱵᱟᱝ ᱛᱟᱦᱮᱸ ᱠᱟᱱᱟ ᱩᱱ ᱚᱠᱛᱚ ᱫᱚ ᱢᱮᱱᱠᱷᱟᱱ ᱱᱤᱛᱚᱜ ᱟᱵᱚ ᱵᱚᱱ ᱧᱮᱞᱮᱫᱼᱟ ᱱᱚᱣᱟ ᱱᱚᱣᱟ ᱜᱮ ᱦᱩᱭᱩᱜ ᱠᱟᱱᱟ ᱵᱚᱱᱚᱫᱚᱞ ᱡᱩᱜᱽ ᱟᱫᱷᱩᱱᱤᱠᱚᱛᱟ ᱜᱮ ᱱᱚᱣᱟ ᱜᱮᱠᱚ ᱞᱟᱹᱭᱟ ᱱᱚᱜᱼᱚᱭ ᱡᱮᱼ ᱵᱚᱱᱚᱫᱚᱞ ᱦᱚᱭᱛᱳ ᱧᱮᱞ ᱢᱮ ᱟᱨ ᱟᱵᱚ ᱡᱚᱠᱷᱚᱱ ᱦᱟᱲᱟᱢ ᱫᱩᱲᱩᱚᱜᱼᱟ ᱛᱚᱠᱷᱚᱱ ᱩᱱ ᱥᱚᱢᱚᱭ ᱟᱨ ᱪᱮᱫ ᱦᱩᱭᱩᱜᱩᱜᱼᱟ ᱱᱚᱣᱟ ᱞᱟᱹᱭ ᱫᱚ ᱟᱷᱟᱴ ᱜᱮᱭᱟ
ᱦᱮᱸ ᱦᱮᱸ ᱦᱮᱸ ᱦᱳᱭ ᱟᱨᱠᱤ ᱚᱱᱟᱜᱮ ᱟᱹᱞᱤᱧᱟᱜ ᱢᱟᱱᱮ ᱦᱩᱰᱤᱧᱚᱜ ᱵᱟᱲᱟᱭ ᱵᱩᱡᱷᱟᱹᱣᱮᱫ ᱞᱤᱧ ᱛᱟᱦᱮᱸᱫ ᱛᱟᱨᱯᱚᱨᱮ ᱱᱚᱰᱮ ᱦᱟᱸ ᱟᱨ ᱜᱚᱴᱟᱝ ᱯᱷᱚᱥᱚᱱᱚ ᱞᱤᱧ ᱫᱚᱦᱚᱭᱮᱫᱟ ᱡᱟᱦᱟᱸ ᱫᱚ ᱟᱛᱳ ᱨᱮᱱᱱ ᱡᱟᱦᱟᱸᱭ ᱫᱚ ᱢᱟᱱᱮ ᱟᱛᱳ ᱠᱚ ᱪᱟᱞᱟᱣᱟ ᱩᱱᱠᱩ ᱢᱟᱺᱡᱷᱤ ᱦᱟᱲᱟᱢᱟᱜ ᱠᱟᱹᱢᱤ ᱪᱮᱫ? ᱪᱮᱫ ᱠᱟᱱ ᱛᱟᱭᱟ ᱟᱨ ᱱᱚᱰᱮ ᱡᱚᱜᱽ ᱢᱟᱺᱡᱷᱤ ᱦᱟᱲᱟᱢᱟᱜ ᱠᱟᱹᱢᱤ ᱪᱮᱫ ᱠᱟᱱ ᱛᱟᱭᱟ ᱱᱟᱼ ᱜᱚᱴᱮᱛ ᱫᱟᱲᱟᱢᱟᱜ ᱠᱟᱹᱢᱤ ᱪᱮᱫ ᱠᱟᱱᱟ ᱯᱮᱨᱟᱱᱤᱠ ᱟᱨ ᱢᱤᱫᱴᱟᱝ ᱵᱷᱚᱫᱽᱨᱚ ᱩᱱᱠᱩ ᱠᱚᱣᱟᱜ ᱠᱟᱹᱢᱤ ᱫᱚ ᱚᱠᱟ ᱞᱮᱠᱟ ᱠᱟᱹᱴᱤᱪ ᱜᱟᱱ ᱛᱟᱨᱤᱛᱚ ᱵᱷᱟᱵ ᱛᱮ ᱠᱟᱹᱴᱤᱡ ᱞᱟᱹᱭ ᱟᱹᱞᱤᱧ ᱢᱮ ᱥᱮ
ᱦᱮᱸ ᱡᱟᱦᱟᱸ ᱥᱮᱫᱟᱭ ᱠᱷᱚᱱ ᱡᱟᱦᱟᱸ ᱱᱩᱠᱩ ᱢᱮᱱᱟᱜ ᱠᱚᱣᱟ ᱡᱟᱦᱟᱸ ᱠᱚᱵᱤᱱ ᱞᱟᱹᱭ ᱠᱮᱫ ᱠᱚᱣᱟ ᱢᱚᱬᱮ ᱦᱚᱲ ᱟᱫᱚ ᱚᱱᱟ ᱛᱮᱜᱮ ᱩᱱᱠᱩ ᱢᱚᱬᱮ ᱢᱚᱬᱮ ᱦᱚᱲ ᱢᱮᱱᱟᱜ ᱠᱚᱛᱮ ᱠᱚ ᱚᱱᱟ ᱢᱚᱬᱮ ᱦᱚᱲ ᱠᱟᱛᱷᱟ ᱵᱚᱱ ᱞᱟᱹᱭᱟ ᱡᱮ ᱢᱚᱬᱮ ᱦᱚᱲ ᱦᱚᱦᱚ ᱟᱠᱚ ᱢᱮ ᱥᱮ ᱢᱚᱬᱮ ᱦᱚᱲ ᱞᱟᱹᱭ ᱟᱠᱚ ᱢᱮ ᱢᱟᱺᱡᱷᱤ ᱫᱚ ᱦᱩᱭᱩᱜ ᱠᱟᱱᱟᱭ ᱦᱮᱸ ᱢᱟᱺᱡᱷᱤ ᱫᱚ ᱦᱩᱭᱩᱜ ᱠᱟᱱᱟᱭ ᱢᱟᱡᱷᱼᱟᱱ ᱦᱚᱲ ᱠᱟᱱᱟ ᱢᱩᱬᱩᱫ ᱠᱟᱱᱟᱭ ᱢᱟᱱᱮ ᱩᱱᱤ ᱫᱚ ᱯᱩᱨᱩᱫᱷᱩᱞ ᱥᱮ ᱜᱟᱹᱠᱷᱩᱲᱟᱱ ᱦᱚᱲᱮ ᱦᱩᱭᱩᱜ ᱟᱭ ᱩᱱᱤᱜᱮ ᱵᱤᱪᱟᱹᱨ ᱨᱮ ᱟᱪᱟᱨ ᱨᱮ ᱩᱱᱤᱜᱮ ᱪᱟᱪᱟᱞᱟᱣᱟᱭ ᱢᱟᱱᱮ ᱢᱩᱬᱩᱫ ᱡᱟ ᱥᱚᱵᱷᱟᱯᱚᱛᱤ ᱡᱩᱫᱤ ᱵᱚᱱ ᱞᱟᱹᱭᱟ ᱞᱮᱱᱠᱷᱟᱱ ᱵᱷᱟᱜᱜ ᱥᱚᱵᱷᱟ ᱜᱚᱝᱠᱮ ᱡᱩᱫᱤ ᱢᱤᱫᱴᱮᱱ ᱤᱭᱟᱹ ᱛᱮᱢ ᱞᱟᱹᱭᱟ ᱵᱟᱝᱞᱟᱛᱮ
ᱯᱷᱟᱭ ᱫᱚᱭ ᱮᱢᱟᱜᱟᱭ ᱟᱨᱠᱤ ᱦᱮᱸ ᱥᱮ
ᱦᱮᱸ ᱟᱨ ᱱᱟᱭᱠᱮᱭᱟᱜ ᱵᱷᱟᱜᱽ ᱫᱚ ᱦᱩᱭᱩᱜ ᱠᱟᱱ ᱛᱟᱭᱟ ᱩᱱᱤ ᱫᱚ ᱯᱩᱡᱟᱹ ᱯᱟᱥᱟ ᱵᱮᱯᱟᱨ ᱰᱤᱯᱟᱨᱴᱢᱮᱱᱴ ᱯᱩᱡᱟᱹ ᱯᱟᱥᱟ ᱵᱟᱵᱚᱫ ᱟᱨ ᱡᱚᱜᱽ ᱢᱟᱺᱡᱷᱤ ᱫᱚ ᱦᱩᱭᱩᱜ ᱠᱟᱱᱟᱭ ᱩᱱᱤ ᱫᱚ ᱦᱩᱭᱩᱜ ᱠᱟᱱᱟᱭ ᱢᱟᱱᱮ ᱱᱩᱭ ᱢᱟᱺᱡᱷᱤ ᱨᱮᱱ ᱜᱮ ᱮᱥᱤᱥᱴᱮᱱᱴ ᱞᱟᱹᱭ ᱜᱟᱱᱚᱜᱼᱟ ᱤᱱᱟᱹᱜᱮ ᱡᱚᱜᱽ ᱢᱟᱺᱡᱷᱤ ᱠᱟᱛᱷᱟ ᱵᱚᱱ ᱞᱟᱹᱭ ᱠᱟᱫᱟ ᱟᱨ ᱩᱱᱤᱭᱟᱜ ᱠᱟᱹᱢᱤ ᱫᱚ ᱟᱨ ᱢᱤᱫᱴᱮᱱ ᱦᱩᱭᱩᱜ ᱠᱟᱱ ᱛᱟᱭᱟ ᱟᱛᱳ ᱨᱮᱱ ᱠᱚᱲᱟ ᱠᱩᱲᱤ ᱠᱚ ᱱᱟᱭᱛᱮ ᱱᱟᱯᱟᱭ ᱛᱮᱠᱚ ᱛᱟᱦᱮᱱ ᱢᱟ ᱚᱠᱟ ᱞᱮᱠᱟ ᱩᱱᱠᱩ ᱱᱟᱯᱟᱭ ᱠᱚ ᱛᱟᱦᱮᱱ ᱢᱟ ᱵᱮᱵᱟᱹᱲᱤᱡ
ᱟᱪᱪᱷᱟ ᱟᱪᱪᱷᱟ
ᱟᱞᱚ ᱠᱚ ᱩᱱᱤ ᱫᱷᱩᱛᱤ ᱠᱟᱛᱮ ᱧᱮᱞ ᱫᱚᱦᱚᱭᱟ ᱱᱚᱣᱟ ᱫᱚ ᱟᱨ ᱟ ᱚᱱᱟ ᱵᱮᱜᱚᱨ ᱡᱟᱦᱟᱸ ᱫᱚ ᱯᱟᱨᱟᱱᱤᱠ ᱯᱟᱨᱟᱱᱤᱠ ᱦᱚᱸ ᱡᱮ ᱢᱟᱺᱡᱷᱤ ᱵᱟᱭ ᱛᱟᱦᱮᱱᱟ ᱢᱟᱺᱡᱷᱤ ᱵᱟᱝ ᱛᱟᱦᱮᱸᱱ ᱨᱮ ᱩᱱᱤ ᱜᱚᱲᱚᱭᱟᱭ ᱦᱮᱸ ᱟᱨ ᱫᱚᱣᱟᱜ ᱠᱟᱹᱢᱤ ᱦᱚᱸ ᱚᱱᱠᱟᱜᱮ ᱩᱱᱠᱩ ᱵᱟᱝ ᱛᱟᱦᱮᱱ ᱨᱮ ᱛᱟᱦᱮᱱᱟ ᱛᱚ ᱟᱹᱰᱤ ᱟᱸᱴ ᱧᱮᱞ ᱟᱠᱟᱫ ᱠᱚᱣᱟ
ᱟᱨᱠᱤ ᱦᱳᱭ ᱟᱨᱠᱤ ᱡᱟᱦᱟᱸ ᱫᱚ ᱡᱮᱢᱚᱱ ᱯᱟᱨᱟᱱᱤᱠᱟᱜ ᱡᱟᱦᱟᱸ ᱠᱟᱹᱢᱤ ᱵᱮᱱ ᱞᱟᱹᱭ ᱦᱚᱪᱚ ᱠᱮᱫᱟ ᱢᱟᱱᱮ ᱱᱤᱝᱠᱟᱹ ᱟᱨᱠᱤ ᱢᱟᱺᱡᱷᱤ ᱡᱩᱫᱤ ᱵᱟᱭ ᱛᱟᱦᱮᱱᱟ ᱤᱱᱟᱹ ᱡᱟᱭᱜᱟ ᱨᱮ ᱢᱟᱱᱮ ᱤᱱᱟᱹ ᱚᱠᱛᱚ ᱨᱮ ᱢᱟᱱᱮ ᱯᱟᱨᱟᱱᱤᱠᱮ ᱠᱟᱹᱢᱤ ᱫᱟᱲᱮᱭᱟᱜᱼᱟ ᱟᱨᱠᱤ ᱦᱮᱸ ᱵᱟᱝ
ᱠᱟᱹᱢᱤ ᱫᱟᱲᱮᱭᱟᱜᱼᱟᱭ ᱠᱟᱹᱢᱤ ᱫᱟᱲᱮᱭᱟᱜᱼᱟᱭ ᱢᱟᱱᱮ ᱵᱷᱟᱨ ᱯᱨᱟᱯᱛᱚ ᱢᱤᱫᱴᱮᱱ ᱩᱱᱤ ᱩᱱᱤ ᱼᱼᱡᱷᱤ ᱞᱟᱹᱭ ᱜᱟᱱᱚᱜᱼᱟ ᱩᱱᱤ ᱫᱚ ᱢᱟᱱᱮ ᱡᱟᱦᱟᱸ ᱫᱚ ᱵᱤᱰᱤᱭᱳ ᱚᱱᱠᱟᱱ ᱵᱮᱯᱟᱨ ᱠᱟᱱᱟ ᱵᱟᱝ ᱛᱟᱦᱮᱸᱱ ᱨᱮ ᱚᱸᱰᱮ ᱠᱟᱹᱢᱤ ᱟᱞᱚ ᱟᱠᱚᱴᱚᱜ ᱢᱟ ᱚᱱᱟᱭ ᱯᱟᱨᱚᱢᱟ
ᱟᱪᱪᱷᱟ ᱟᱪᱪᱷᱟ ᱦᱳᱭ ᱦᱳᱭ ᱛᱟᱨᱯᱚᱨᱮ ᱟᱨ ᱢᱤᱫᱴᱮᱱ ᱠᱩᱠᱞᱤ ᱱᱚᱜᱼᱚᱭ ᱡᱮ ᱵᱷᱟᱸᱰᱟᱱ ᱠᱟᱹᱢᱤ ᱠᱚ, ᱵᱷᱟᱸᱰᱟᱱ ᱠᱟᱹᱢᱤ ᱠᱚᱫᱚ ᱢᱟᱱᱮ ᱚᱠᱟᱞᱮᱠᱟ ᱞᱮᱠᱟᱛᱮ ᱦᱩᱭᱩᱜᱼᱟ ᱟᱨᱠᱤ?
ᱦᱮᱸ ᱵᱷᱟᱸᱰᱟᱱ ᱠᱟᱹᱢᱤ ᱫᱚ ᱡᱟᱦᱟᱸᱞᱮᱠᱟ ᱚᱱᱮ ᱟᱹᱛᱩ ᱨᱮᱱ ᱱᱩᱠᱩ ᱡᱟᱦᱟᱸ ᱢᱚᱬᱮ ᱦᱚᱲ ᱵᱤᱱ ᱞᱟᱹᱭ ᱠᱮᱫ ᱠᱚᱣᱟ ᱩᱱᱠᱩ ᱠᱚ ᱞᱟᱜᱟᱜ ᱜᱮᱭᱟ᱾ ᱩᱱᱠᱩ ᱛᱟᱦᱮᱸ ᱠᱟᱛᱮᱫ ᱜᱮ ᱟᱞᱮ ᱥᱮᱫ ᱟᱞᱮ ᱥᱮᱱᱟᱜ ᱠᱟᱛᱷᱟ ᱞᱤᱧ ᱞᱟᱹᱭᱮᱫᱟ ᱜᱤᱨᱟᱹ ᱠᱚ ᱛᱚᱞᱟ᱾ ᱡᱟᱦᱟᱸ ᱞᱮᱠᱟ ᱵᱟᱯᱞᱟ ᱨᱮᱠᱚ ᱛᱚᱞᱟ ᱢᱚᱬᱮ ᱫᱤᱱ ᱦᱩᱭ ᱫᱟᱲᱮᱭᱟᱜᱼᱟ, ᱯᱮ ᱫᱤᱱ ᱦᱩᱭ ᱫᱟᱲᱮᱭᱟᱜᱼᱟ, ᱢᱤᱫ ᱫᱤᱱ ᱦᱩᱭ ᱫᱟᱲᱮᱭᱟᱜᱼᱟ, ᱥᱟᱛ ᱫᱤᱱ ᱦᱩᱭ ᱫᱟᱲᱮᱭᱟᱜᱼᱟ᱾ ᱢᱮᱱᱫᱚ ᱵᱤᱡᱳᱲ ᱥᱚᱵᱥᱚᱢᱚᱭ ᱩᱭᱦᱟᱹᱨ ᱫᱚᱦᱚ ᱦᱩᱭᱩᱜᱼᱟ᱾ ᱟᱫᱚ ᱚᱱᱟ ᱜᱤᱨᱟᱹ ᱠᱚ ᱛᱚᱞ ᱠᱮᱜᱼᱟ᱾ ᱜᱤᱨᱟᱹ ᱛᱚᱞ ᱠᱟᱛᱮ ᱚᱱᱟ ᱠᱚ ᱯᱟᱥᱱᱟᱣᱟ᱾ ᱛᱟᱨᱯᱚᱨ
ᱦᱚᱸ
ᱵᱷᱟᱸᱰᱟᱱ ᱩᱱ ᱦᱤᱞᱳᱜ ᱫᱚ ᱟᱹᱛᱩ ᱡᱟᱠᱟᱛ ᱨᱮᱱ ᱡᱟᱦᱟᱸ ᱛᱤᱱᱟᱹᱜ ᱦᱚᱲ ᱢᱮᱱᱟᱜ ᱠᱚᱣᱟ᱾ ᱯᱮᱲᱟ-ᱯᱟᱹᱲᱦᱟᱹ ᱠᱚ ᱦᱤᱡᱩᱜᱼᱟ, ᱩᱱᱠᱩ ᱩᱱᱠᱩ ᱫᱩᱠ ᱟᱠᱟᱱ ᱦᱚᱲ ᱡᱟᱦᱟᱸ ᱫᱚᱠᱚ ᱢᱟᱱᱮ ᱦᱩᱭᱩᱜᱼᱟ, ᱡᱟᱦᱟᱸ ᱫᱚ ᱡᱟᱦᱟᱸ ᱵᱷᱟᱸᱰᱟᱱ ᱨᱮ ᱡᱟᱦᱟᱸ ᱵᱟᱝ ᱠᱚ ᱞᱟᱹᱭᱟ ᱡᱮᱸ ᱚᱰᱮ ᱢᱚᱞᱚᱝ ᱯᱮᱨᱮᱡ ᱛᱚᱨᱚᱡ ᱥᱮ ᱞᱩᱛᱩᱨ ᱯᱮᱨᱮᱡ ᱪᱮᱫᱠᱟ ᱛᱚᱨᱚᱡ ᱱᱚᱝᱠᱟ ᱠᱚ ᱞᱟᱹᱭᱟ᱾ ᱢᱤᱫᱴᱟᱝ ᱠᱟᱛᱷᱟ ᱢᱮᱱᱟᱜᱼᱟ, ᱩᱱ ᱦᱤᱞᱳᱜ ᱫᱚ ᱚᱱᱟ ᱠᱚ ᱥᱩᱫᱽᱫᱷᱚ ᱟᱠᱚ᱾ ᱟᱫᱚ ᱡᱟᱦᱟᱸᱭ ᱜᱚᱡ ᱟᱠᱟᱱ ᱦᱚᱲ ᱩᱱᱤ ᱧᱩᱛᱩᱢ ᱛᱮ ᱮ ᱟᱡ ᱨᱮᱱ ᱡᱟᱦᱟᱸᱭ ᱢᱮᱱᱟᱜ ᱠᱚᱣᱟ᱾ ᱦᱚᱯᱚᱱ ᱦᱚᱯᱚᱱ
ᱦᱮᱸ ᱦᱮᱸ ᱦᱮᱸ
ᱠᱩ ᱚᱰᱮ ᱠᱚ ᱦᱚᱭᱚᱜ ᱟᱠᱚ, ᱦᱩᱭᱩᱜ ᱠᱚ ᱨᱟᱠᱟᱵ ᱠᱚᱣᱟ ᱠᱚ, ᱩᱱᱠᱩ ᱠᱚᱣᱟ ᱠᱚ ᱛᱟᱨᱯᱚᱨ ᱩᱱᱤᱞᱳᱜ ᱫᱚ ᱦᱤᱞᱳᱜ ᱫᱚ ᱩᱱᱤ ᱧᱩᱛᱩᱢ ᱠᱚ ᱠᱩᱴᱟᱹᱢᱟᱭᱟ᱾ ᱩᱢ ᱱᱟᱲᱠᱟᱜ ᱟᱠᱚ ᱦᱮᱸ᱾
ᱟᱨ ᱦᱚᱸᱜᱼᱚᱭ ᱡᱮ ᱟᱨ ᱢᱤᱫᱴᱮᱱ ᱦᱩᱭᱩᱜ ᱠᱟᱱᱟ᱾ ᱜᱚᱡ-ᱠᱟᱱ, ᱥᱚᱡ-ᱠᱟᱱ, ᱢᱤᱫᱴᱮᱱ ᱠᱟᱛᱷᱟ ᱵᱟᱹᱱᱩᱜ ᱠᱟᱫᱟ ᱮ? ᱦᱮᱸ ᱜᱚᱝᱠᱮ ᱚᱱᱟ ᱫᱚᱞᱤᱧ ᱵᱩᱡᱷᱟᱹᱣ ᱠᱮᱫᱟ ᱟᱨ ᱢᱤᱫᱴᱟᱝ ᱠᱟᱛᱷᱟ ᱦᱩᱭᱩᱜ ᱠᱟᱱᱟ ᱜᱚᱡ ᱠᱟᱱ, ᱥᱟᱡ-ᱠᱟᱱ ᱥᱚᱡ ᱟᱠ ᱱᱚᱜ ᱡᱟᱦᱟᱸ ᱠᱚ ᱵᱟᱸᱠᱷᱮ ᱫᱚ᱾ ᱚᱱᱟ ᱜᱚᱡ ᱟᱠᱟᱱ ᱥᱚᱡ ᱟᱠ ᱫᱚ ᱚᱱᱮ ᱚᱠᱚᱭ ᱵᱚᱱ ᱞᱟᱹᱭᱟᱭ ᱠᱟᱱᱟ?
ᱜᱚᱡ ᱟᱠᱟᱱ ᱥᱚᱡ ᱟᱠᱟᱱ ᱠᱟᱛᱷᱟ ᱫᱚ ᱥᱚᱡ ᱠᱟᱛᱮ ᱦᱮᱸ ᱟᱸᱡᱚᱢᱚᱜ ᱠᱟᱱᱟ᱾
ᱦᱮᱸ
ᱦᱮᱸ ᱜᱚᱝᱠᱮ ᱦᱮᱸ
ᱱᱚᱜᱼᱚᱭ ᱡᱮ ᱦᱟᱸᱜ ᱦᱮᱸ ᱚᱱᱟ ᱠᱟᱛᱷᱟ ᱜᱮᱛᱚ ᱠᱚ ᱞᱟᱹᱭᱟ ᱡᱮ ᱜᱚᱡ ᱟᱠᱟᱱ ᱥᱚᱡ ᱟᱠᱟᱱ ᱢᱟ᱾ ᱱᱤᱭᱟᱹ ᱛᱮᱞᱮ ᱮᱢ ᱪᱟᱞᱟᱜ ᱮᱢ ᱪᱟᱞᱟᱣᱟ ᱠᱟᱱᱟ ᱥᱮ ᱪᱚᱰᱚᱨ ᱫᱚᱟᱠᱚ ᱡᱟᱦᱟᱸ ᱟᱨᱠᱤ ᱪᱮᱠᱟ ᱠᱚ ᱵᱟᱠᱷᱮᱲᱟᱜᱼᱟ᱾
ᱦᱮᱸ ᱚᱱᱟ ᱫᱚ ᱵᱟᱸᱠᱷᱮᱲ ᱟᱠᱚ, ᱚᱱᱟ ᱤᱫᱤ ᱠᱟᱛᱮᱫ ᱫᱚ ᱟᱹᱞᱤᱧ ᱦᱟᱸᱜ ᱫᱚᱢᱮ ᱫᱚ ᱵᱟᱝᱞᱤᱧ ᱵᱟᱲᱟᱭᱟ ᱦᱟᱸᱜ᱾ ᱦᱮᱸ ᱟᱞᱤᱧᱟᱜ ᱦᱚᱸ ᱟᱹᱵᱤᱱ ᱵᱤᱱ ᱵᱟᱲᱟᱭ ᱨᱮᱱᱟᱜ ᱤᱪᱪᱟᱹ ᱛᱟᱦᱮᱭᱮᱱ ᱛᱟᱹᱞᱤᱧᱟ᱾ ᱟᱸᱡᱚᱢ ᱠᱟᱫᱟᱞᱤᱧ ᱟᱹᱞᱤᱧ ᱦᱚᱸ ᱢᱮᱱ ᱠᱩᱠᱞᱤ ᱫᱚ ᱵᱟᱹᱞᱤᱧ
ᱵᱟᱝ ᱟᱹᱞᱤᱧ ᱫᱚᱜᱚᱭ ᱡᱟᱦᱟᱸᱞᱤᱧ ᱠᱩᱞᱤᱛᱤᱭ ᱵᱮᱤᱱᱟ ᱟᱹᱞᱤᱧ ᱫᱚ ᱦᱚᱳᱭᱛᱳ ᱩᱱᱟᱹᱜᱴᱟ ᱫᱚ ᱵᱟᱹᱞᱤᱧ ᱵᱟᱲᱟᱭᱟ ᱠᱤᱱᱛᱩ ᱦᱚᱭᱛᱳ ᱠᱤᱪᱷᱩᱴᱷᱟ ᱫᱚ ᱞᱤᱧ ᱵᱟᱲᱟᱭ ᱜᱮᱭᱟ᱾ ᱜᱚᱡ ᱟᱠᱟᱱ ᱥᱚᱡ ᱠᱟᱱ ᱫᱚ ᱦᱩᱭᱩᱜ ᱠᱟᱱᱟ ᱱᱤᱝᱠᱟ ᱱᱟᱜ ᱠᱟᱛᱷᱟ ᱠᱟᱱᱟ ᱡᱟᱦᱟᱸᱭ ᱫᱚ ᱜᱚᱡ ᱟᱠ ᱫᱚᱭ ᱦᱮᱸᱥᱮ
ᱦᱮᱸ
ᱩᱱᱤ ᱧᱩᱛᱩᱢ ᱛᱮ ᱡᱮ ᱡᱟᱦᱱᱟᱜ ᱪᱚᱰᱨᱚ ᱫᱚᱵᱚ ᱡᱟᱦᱟᱸ᱾ ᱡᱮ ᱩᱱᱤ ᱧᱩᱛᱩᱢ ᱛᱮ ᱦᱟᱸᱜ ᱜᱚᱡ ᱟᱠᱟᱱ ᱮᱠᱟᱱ ᱢᱟ ᱮᱢᱟᱢ ᱠᱟᱱᱟᱞᱮ ᱪᱟᱞᱟᱢ ᱠᱟᱱᱟᱞᱮ ᱱᱟᱭᱛᱮ ᱱᱟᱯᱟᱭᱛᱮ ᱠᱩᱥᱤᱛᱮ ᱨᱟᱹᱥᱠᱟᱹ ᱛᱮ ᱢᱟᱱᱮ ᱟᱨᱠᱤ ᱟᱛᱟᱝ ᱠᱟᱛᱟᱞ ᱟᱨᱠᱤ᱾ ᱚᱱᱠᱟᱱᱟᱜ ᱢᱤᱫᱴᱟᱝ ᱠᱟᱛᱷᱟ ᱠᱚ ᱞᱟᱹᱭᱟ᱾
ᱦᱮᱸ ᱦᱮᱸ ᱞᱟᱹᱭ ᱟᱠᱚ
ᱦᱮᱸ ᱛᱚ ᱮᱢᱟ ᱠᱚ ᱜᱮᱭᱟ, ᱟᱨᱠᱤ᱾ ᱟᱨ ᱛᱟᱦᱚᱞᱮ ᱟᱯᱮ ᱚᱱᱛᱮ ᱫᱚ ᱢᱟᱱᱮ ᱪᱟᱥ ᱠᱚᱫᱚ ᱚᱠᱟᱞᱮᱠᱟ ᱦᱩᱭᱩᱜ ᱜᱮᱛᱚ?
ᱪᱟᱥ ᱠᱚᱫᱚ ᱦᱩᱭᱩᱜᱼᱟ, ᱵᱟᱨ ᱫᱷᱟᱣ ᱦᱩᱲᱩᱮ ᱪᱟᱥᱟ᱾ ᱫᱟᱜ ᱡᱟᱹᱲᱤ ᱦᱩᱭᱞᱮᱱ ᱦᱩᱲᱩ ᱡᱚᱦᱚ ᱥᱚᱢᱚᱭ ᱨᱮ ᱚᱱᱟ ᱠᱷᱚᱥᱞᱟ ᱠᱚ ᱛᱩᱲᱤ ᱠᱚ᱾
ᱟᱪᱪᱷᱟ ᱟᱪᱪᱷᱟ
ᱟᱫᱚ ᱫᱟᱜ ᱪᱟᱸᱫᱚ ᱵᱚᱸᱜᱟᱭ ᱡᱩᱫᱤ ᱫᱟᱜᱟᱭ ᱥᱮ ᱟᱨ ᱵᱟᱠᱷᱟᱱ ᱫᱚ ᱚᱱᱟᱜᱟᱱ ᱠᱮᱱᱮᱞ ᱫᱟᱜ ᱠᱚᱞᱮ ᱧᱟᱢ ᱜᱮᱭᱟ ᱚᱱᱠᱟᱛᱮ ᱪᱟᱥᱵᱟᱥ ᱫᱚ ᱦᱩᱭᱩᱜᱳᱼᱟ ᱾
ᱟᱪᱪᱷᱟ ᱟᱪᱪᱷᱟ ᱟᱪᱪᱷᱟ ᱦᱳᱭ ᱟᱨᱠᱤ ᱢᱟᱱᱮ ᱥᱚᱵᱡᱤ ᱠᱚᱫᱚ ᱚᱱᱠᱟ ᱫᱚ ᱵᱟᱯᱮ ᱪᱟᱥ ᱜᱮᱭᱟ ᱱᱚᱝᱠᱟ ᱡᱮᱢᱚᱱ ᱱᱚᱜᱚᱭ ᱡᱟᱦᱟᱸ ᱥᱤᱡᱤᱱ ᱛᱟᱦᱮᱱᱟ ᱥᱤᱡᱤᱱ ᱩᱯᱚᱨ ᱫᱚ ᱵᱟᱝ ᱦᱩᱭᱩᱜ ᱠᱟᱱᱟ ᱥᱚᱵᱡᱤ? ᱪᱟᱥ ᱠᱚ
ᱦᱮᱸ ᱥᱤᱡᱤᱱ ᱨᱮ ᱦᱩᱭ ᱫᱚ ᱦᱩᱭᱩᱜ ᱜᱮᱭᱟ ᱟᱫᱚ ᱚᱠᱟᱞᱮ ᱞᱮᱠᱟᱜᱼᱟ ᱚᱱᱟ ᱦᱚᱸ ᱡᱟᱦᱟ ᱫᱚ ᱠᱮᱱᱮᱞ ᱫᱷᱟᱨᱮ ᱨᱮ ᱤᱭᱟᱹ ᱠᱟᱱ ᱛᱟᱠᱚᱣᱟ ᱮ ᱡᱟᱭᱜᱟ ᱢᱮᱱᱟᱜ ᱛᱟᱠᱚᱣᱟ ᱥᱮ ᱵᱟᱸᱫᱷ ᱯᱩᱠᱷᱨᱤ ᱥᱩᱨ ᱥᱩᱯᱩᱨ ᱯᱩᱨ ᱨᱮ ᱢᱮᱱᱟᱜᱼᱟ ᱩᱱᱠᱩᱣᱟᱜ ᱜᱮ ᱟᱨᱚ ᱥᱚᱵᱽᱡᱤ ᱠᱚᱫᱚ ᱪᱟᱥ ᱦᱩᱭᱩᱜᱼᱟ ᱵᱟᱝ ᱫᱚ ᱵᱟᱠᱷᱟᱱ ᱥᱚᱵᱽᱡᱤ ᱪᱟᱥ ᱫᱚᱢᱮ ᱫᱚ ᱵᱟᱭ ᱦᱩᱭᱩᱜᱼᱟ
ᱚ ᱟᱪᱪᱷᱟ ᱟᱪᱪᱷᱟ ᱟᱪᱪᱷᱟ
ᱦᱩᱭ ᱫᱚ ᱦᱩᱭᱩᱜᱼᱟ ᱟᱨ ᱢᱤᱱᱤ ᱫᱚ ᱱᱚᱛᱮ ᱫᱚ ᱠᱟᱹᱴᱤᱡ ᱵᱟᱭ ᱤᱭᱟᱹ ᱜᱮᱭᱟ ᱵᱟᱭ ᱪᱟᱞᱟᱜ ᱜᱮᱭᱟ᱾ ᱫᱷᱤᱨᱤᱧᱚᱜ ᱦᱩᱸ ᱤᱭᱟᱹ ᱠᱟᱱᱟ ᱛᱚ ᱡᱟᱭᱜᱟ ᱠᱟᱱᱟ
ᱦᱩᱸ ᱛᱟᱯᱚᱨᱮ ᱦᱚᱜᱚᱭ ᱦᱟᱜ ᱠᱤᱪᱷᱩ ᱫᱤᱱ ᱯᱚᱨᱮ ᱱᱚᱜᱼᱚᱭ ᱛᱟᱵᱚᱱ ᱱᱚᱜᱼᱚᱭ ᱟᱢᱵᱟᱵᱚᱛᱤ ᱟᱢᱵᱟᱵᱚᱛᱤ ᱫᱚ ᱦᱟᱸᱜ ᱟᱵᱟᱵᱚᱛᱤ ᱫᱚ ᱪᱮᱫ ᱠᱚᱵᱚᱱ ᱩᱱ ᱦᱚᱛᱚ ᱦᱟᱸᱜ ᱵᱚᱸᱜᱟ ᱵᱳᱩᱨᱩᱭ ᱜᱮᱭᱟᱵᱚᱱ ᱥᱮ ᱩᱱᱫᱚ ᱦᱟᱸᱜ ᱪᱮᱞᱮ ᱵᱚᱱ ᱮᱢᱟᱭ ᱛᱮ ᱯᱩᱡᱟᱹ ᱫᱚ ᱦᱟᱸᱜ?
ᱦᱮᱸ ᱵᱚᱸᱜᱟ ᱵᱩᱨᱩ ᱫᱚ ᱟᱞᱮᱥᱮᱫ ᱫᱚ ᱦᱟᱸᱜ ᱚᱱᱠᱟ ᱫᱚ ᱵᱟᱝ ᱦᱩᱭᱩᱜᱼᱟ
ᱛᱟᱯᱚᱨᱮ ᱟᱢᱵᱟᱵᱚᱛ ᱟᱢᱵᱟᱵᱚᱛᱤ ᱨᱮ ᱟᱵᱚ ᱪᱮᱫ ᱠᱚᱵᱚᱱ ᱢᱟᱱᱮ ᱵᱚᱱ ᱡᱚᱢᱟ ᱥᱮ ᱡᱚᱢ ᱦᱳ ᱜᱮᱭᱟ ᱥᱮ ᱵᱷᱟᱜᱤ ᱢᱚᱱᱫᱚ
ᱦᱮᱸ ᱚᱱᱟ ᱡᱚᱢ ᱫᱚ ᱦᱩᱭᱩᱜ ᱜᱮᱭᱟ ᱚᱱᱮ ᱡᱮ ᱠᱟᱱᱴᱷᱟᱲ ᱠᱷᱟᱹᱡᱟᱹᱲᱤ ᱩᱱ ᱦᱤᱞᱳᱜ ᱫᱚ ᱠᱟᱹᱴᱤᱡ ᱠᱟᱹᱴᱤᱡ ᱚᱱᱮ ᱠᱷᱤᱡᱩᱨ ᱠᱚᱦᱚᱸ ᱠᱚ ᱡᱚᱢᱟ ᱠᱚ ᱠᱩᱫ ᱠᱚᱠᱚ ᱡᱚᱢᱟ ᱟᱨᱚ ᱱᱚᱝᱠᱟ ᱵᱤᱨ ᱵᱩᱨᱩ ᱨᱮᱱᱟᱜ ᱡᱟᱦᱟᱸ ᱡᱚᱵᱤᱞᱤ ᱠᱚ ᱡᱟᱦᱟᱸ ᱱᱤᱛᱚᱜ ᱚᱠᱛᱚ ᱨᱮᱱᱟᱜ ᱥᱤᱡᱤᱱ ᱨᱮᱱᱟᱜ ᱡᱚᱢᱟᱠᱚ ᱟᱨ ᱟᱵᱚ ᱥᱟᱱᱛᱟᱲᱟᱜ ᱢᱮᱱᱫᱚ ᱟᱞᱮ ᱥᱮᱫ ᱫᱚ ᱯᱤᱴᱷᱟᱹ ᱡᱤᱞ ᱯᱤᱴᱷᱟᱹ ᱞᱮᱴᱚ ᱦᱚᱸᱜᱼᱚᱭ ᱱᱟ ᱜᱮ ᱞᱮᱴᱚᱭᱟᱠᱚ ᱚᱱᱟ ᱜᱮ ᱦᱩᱭᱩᱜ ᱠᱟᱱᱟ ᱡᱚᱛᱚ ᱠᱷᱚᱱᱚ ᱥᱚᱨᱮᱥ ᱠᱚ ᱢᱚᱱᱮᱭᱟ ᱦᱟᱜ ᱟᱞᱮᱥᱮᱫ ᱫᱚ ᱡᱚᱢ ᱧᱩ ᱜᱮ ᱡᱟᱹᱥᱛᱤ ᱟᱫᱚ ᱱᱚᱝᱠᱟ ᱡᱮ
ᱟᱵᱚ ᱛᱟᱦᱞᱮ ᱱᱚᱜᱼᱚᱭ ᱟᱵᱚ ᱥᱟᱱᱛᱟᱲᱟᱜ ᱡᱚᱛᱚ ᱠᱷᱚᱱᱟᱜ ᱟᱵᱚᱣᱟᱜ ᱢᱟᱨᱟᱝ ᱯᱚᱨᱚᱵᱽ ᱫᱚ ᱚᱠᱟᱴᱟᱜ ᱠᱟᱱ ᱛᱟᱵᱚᱱᱟ?
ᱡᱚᱛᱚ ᱠᱷᱚᱱ ᱟᱵᱚᱣᱟᱜ ᱢᱟᱨᱟᱝ ᱯᱚᱨᱚᱵᱽ ᱫᱚ ᱡᱟᱦᱟᱸ ᱫᱚ ᱥᱮᱫᱟᱭ ᱦᱟᱯᱲᱟᱢ ᱠᱷᱚᱱ ᱠᱚ ᱞᱟᱹᱭ ᱟᱹᱜᱩ ᱟᱠᱟᱫᱟ ᱥᱮ ᱚᱠᱛᱚ ᱞᱮᱠᱟᱛᱮ ᱟᱵᱚ ᱵᱚᱱ ᱢᱟᱱᱟᱣᱟ ᱚᱱᱟ ᱫᱚ ᱦᱩᱭᱩᱜ ᱠᱟᱱᱟ ᱥᱚᱨᱦᱟᱭ
ᱥᱚᱨᱦᱟᱭ ᱜᱮᱛᱟᱵᱚᱱ ᱢᱟᱨᱟᱝ ᱯᱚᱨᱚᱵᱽ ᱢᱚᱬᱮ ᱥᱤᱧ ᱢᱚᱬᱮ ᱧᱤᱫᱟᱹ ᱮᱱᱮᱡ ᱟᱠᱚ ᱥᱮᱨᱮᱧ ᱟᱠᱚ ᱨᱟᱹᱥᱠᱟᱹᱭᱟᱠᱚ ᱦᱮ ᱵᱟᱝ
ᱟᱫᱚᱢ ᱟᱛᱮᱫ ᱚᱱᱟ ᱥᱮᱴᱟᱜ ᱠᱟᱱᱟ ᱦᱮᱸ
ᱟᱪᱪᱷᱟ ᱟᱪᱪᱷᱟ ᱮᱸ
ᱢᱚᱫᱽᱫᱷ ᱨᱮ ᱡᱚᱠᱷᱚᱱ ᱢᱟᱨᱟᱝ ᱪᱞᱟ ᱫᱚ ᱦᱩᱭᱩᱜ ᱦᱟᱹ ᱛᱟᱦᱮ ᱟᱵᱚ ᱥᱟᱱᱛᱟᱲᱟᱜ ᱯᱚᱵ ᱫᱚ ᱦᱩᱭᱩᱜᱼᱟ ᱡᱚᱛᱚ ᱠᱷᱚᱱ ᱢᱟᱨᱟᱝ ᱯᱚᱨᱚᱵᱽ ᱫᱚ ᱦᱩᱭᱩᱜ ᱠᱟᱱᱟ ᱥᱚᱨᱦᱟᱭ ᱚᱱᱟᱛᱮ ᱦᱟᱹᱛᱤ ᱞᱮᱠᱟᱱ ᱥᱚᱨᱦᱟᱭ ᱠᱚ ᱞᱟᱹᱭᱫᱼᱟ ᱦᱮᱸ ᱚᱠᱛᱚ ᱞᱮᱠᱟ ᱟᱫᱟ ᱪᱮᱫᱟᱜ ᱵᱟᱵᱳ
ᱟᱪᱪᱷᱟ ᱟᱪᱪᱷᱟ ᱦᱳᱭ ᱟᱨᱠᱤ ᱚᱱᱟᱜᱮ ᱢᱚᱬᱮ ᱥᱤᱧ ᱢᱚᱬᱮ ᱧᱤᱫᱟᱹ ᱮᱱᱮᱡ ᱟᱸᱜᱟᱭᱟᱠᱚ ᱟᱨᱠᱤ ᱜᱚ ᱵᱟᱵᱟ ᱛᱟᱠᱚ ᱮᱱᱮᱡ ᱟᱸᱜᱟᱭᱟᱵᱚᱱ
ᱦᱮᱸ
ᱦᱩᱸ ᱛᱟᱦᱚᱞᱮ ᱟᱯᱮ ᱚᱱᱛᱮ ᱠᱷᱚᱱ ᱟᱯᱮ ᱚᱱᱛᱮ ᱫᱚ ᱢᱟᱱᱮ ᱵᱟᱦᱟᱜ ᱜᱮᱭᱟ ᱠᱚ ᱥᱮ ᱵᱟᱝ
ᱦᱮᱸ ᱵᱟᱦᱟ ᱦᱩᱭᱩᱜ ᱜᱮᱭᱟ ᱚᱱᱟ ᱫᱚ ᱯᱮ ᱫᱤᱱ ᱵᱚᱱ ᱢᱟᱱᱟᱣᱟ ᱟᱞᱮᱥᱮᱫ ᱫᱚ
ᱟ ᱦᱩᱸ ᱦᱩᱸ ᱦᱳᱭ ᱟᱨᱠᱤ ᱟᱞᱮᱥᱮᱫ ᱫᱚ ᱦᱩᱸ ᱦᱩᱸ ᱟᱞᱮ ᱚᱱᱛᱮ ᱫᱚ ᱦᱟᱜ ᱯᱮᱫᱤᱱ ᱫᱚ ᱯᱮᱫᱤᱱ ᱜᱮ ᱛᱟᱨᱯᱚᱨᱮ ᱱᱚᱝᱠᱟ ᱡᱟᱶᱟᱭ ᱠᱚᱠᱚ ᱛᱟᱦᱮᱱ ᱜᱮᱭᱟ ᱛᱚ ᱟᱫᱚ ᱨᱟᱹᱥᱠᱟᱹ ᱫᱚ ᱦᱟᱸᱜ ᱛᱟᱦᱮᱱ ᱛᱟᱠᱚ ᱜᱮᱭᱟ ᱢᱚᱴᱟᱢᱩᱴᱤ ᱯᱩᱱ ᱫᱤᱱ ᱦᱚᱸ ᱢᱚᱬᱮ ᱫᱤᱱ ᱦᱚᱸ ᱦᱩᱭ ᱜᱚᱫᱚᱜ ᱜᱮᱭᱟ ᱜᱮᱭᱟᱞᱮ ᱚᱱᱛᱮ ᱫᱚ ᱢᱟᱱᱮ ᱨᱩᱭᱟᱠᱚ ᱢᱤᱫ ᱥᱤᱧ ᱢᱤᱫ ᱧᱤᱫᱟᱹ ᱠᱚ ᱨᱩᱭᱟ ᱟᱸᱜᱟᱭᱟᱠᱚ ᱦᱮᱸ ᱜᱚᱱᱠᱮ
ᱵᱟᱝ ᱠᱷᱩᱵ ᱵᱷᱟᱜᱮ ᱛᱟᱞᱮ ᱨᱟᱹᱥᱠᱟᱹᱧ ᱵᱩᱡᱷᱟᱹᱣ ᱠᱮᱫᱟ ᱢᱟᱱᱮ ᱟᱯᱮ ᱥᱮᱫ ᱠᱚᱱᱳ ᱯᱩᱱ ᱫᱤᱱ